ᱦᱮᱸ ᱦᱮᱞᱳ
ᱡᱚᱸᱦᱟᱨ ᱜᱮ
ᱟᱞᱤᱧᱟᱜ ᱨᱚᱲ ᱟᱸᱡᱚᱢ ᱧᱟᱢᱮᱫᱼᱟᱵᱤᱱ ᱛᱚ?
ᱪᱮᱫ ᱞᱮᱠᱟ ᱢᱮᱱᱟᱜ ᱵᱮᱱᱟ ᱟᱵᱮᱱ ᱜᱮ?
ᱪᱮᱜ ᱵᱮᱱ ᱞᱟᱹᱭᱮᱜ-ᱟ?
ᱢᱮᱱ ᱫᱟᱹᱞᱤᱧ ᱪᱮᱫ ᱞᱮᱠᱟ ᱢᱮᱱᱟᱜ ᱵᱟᱲᱟ ᱵᱤᱱᱟ?
ᱢᱮᱻᱜ᱾ ᱱᱤᱭᱟᱹ ᱜᱷᱟᱹᱲᱤ ᱫᱚ ᱱᱟᱯᱟᱭ ᱜᱮ ᱢᱮᱱᱟᱜ ᱞᱮᱭᱟ ᱟᱹᱵᱤᱱ ᱵᱮ ᱚᱠᱟᱞᱮᱠᱟ ᱢᱮᱱᱟᱜ ᱵᱤᱱᱟ?
ᱞᱟᱹᱭ ᱵᱮᱱ᱾
ᱞᱟᱹᱭ ᱫᱟᱹᱞᱤᱧ ᱟᱹᱞᱤᱧ ᱢᱟ ᱱᱟᱯᱟᱭ ᱵᱟᱲᱟ ᱜᱮ ᱢᱮᱱᱟᱜ ᱞᱤᱧᱟᱹ ᱟᱹᱵᱤᱱ ᱚᱠᱟ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ᱾
ᱱᱮᱛᱟᱨ ᱫᱟᱜ ᱡᱟᱹᱲᱤ ᱠᱚ ᱚᱠᱟᱞᱮᱠᱟ ᱫᱟᱜ ᱡᱟᱹᱲᱤᱭᱮᱫᱟᱭ ᱚᱱᱛᱮ ᱫᱚ?
ᱱᱚᱛᱮ ᱫᱚ ᱫᱤᱱᱟᱹᱢ ᱜᱮ ᱫᱟᱜ ᱡᱟᱹᱲᱤᱭ ᱫᱟᱭ᱾
ᱦᱮᱸ᱾ ᱟᱞᱮ ᱥᱮᱥ ᱦᱚᱸ ᱫᱟᱜ ᱡᱟᱹᱲᱤ ᱢᱟ ᱞᱮᱛᱟᱲ ᱟᱠᱟᱜ ᱟᱭ ᱛᱚ᱾
ᱦᱩᱸ
ᱫᱟᱜ ᱡᱟᱹᱲᱤ ᱞᱮᱛᱟᱲᱟᱠᱟᱜ ᱟᱭ ᱪᱟᱥ ᱠᱟᱹᱢᱤ ᱠᱚᱨᱮᱞᱮ ᱫᱷᱩᱨᱟᱹᱣ ᱟᱠᱟᱱᱟ ᱱᱤᱛᱚᱜ ᱫᱚ᱾
ᱛᱟᱞᱦᱮ ᱪᱟᱥ ᱠᱟᱹᱢᱤ ᱠᱚᱫᱚ ᱛᱤᱱᱟᱹᱜ ᱴᱟ ᱞᱟᱦᱟᱣ ᱟᱠᱟᱱᱟ?
ᱦᱮᱸ ᱞᱟᱦᱟ ᱵᱚᱞᱛᱮ ᱪᱟᱥ ᱠᱟᱹᱢᱤ ᱫᱚ ᱱᱚᱜᱼᱚᱭ ᱛᱚ ᱟᱞᱮ ᱫᱚ ᱠᱟᱹᱴᱤᱡ ᱱᱚᱛᱮ ᱫᱚ ᱠᱟᱹᱴᱤᱡ ᱞᱟᱦᱟ ᱠᱷᱚᱱᱞᱮ ᱟᱨᱚᱢᱵᱷᱚᱭᱟ ᱟᱨᱠᱤ᱾ ᱠᱟᱹᱴᱤᱡ ᱫᱟᱜ ᱨᱮᱱᱟᱜ ᱠᱟᱹᱴᱤᱡ ᱥᱚᱝᱠᱚᱴ ᱛᱟᱞᱮ ᱛᱚ ᱚᱱᱟ ᱠᱷᱟᱹᱛᱤᱨ ᱟᱞᱮ ᱫᱚ ᱠᱟᱹᱴᱤᱡ ᱞᱟᱦᱟ ᱠᱷᱚᱱ ᱜᱮᱞᱮ ᱟᱨᱚᱢᱵᱷᱚᱭᱟ᱾ ᱟᱨ ᱠᱤᱪᱷᱩ ᱫᱤᱱ ᱟᱨ ᱯᱮ ᱯᱩᱱ ᱫᱤᱱ ᱠᱷᱟᱱᱜᱮ ᱱᱚᱛᱮ ᱫᱚ ᱨᱚᱦᱚᱭ ᱫᱚ ᱪᱟᱵᱟᱭᱟᱞᱮ ᱟᱨᱠᱤ᱾
ᱚ
ᱚᱱᱛᱮ ᱫᱚ ᱵᱟᱝ ᱟᱨᱚᱢᱵᱷᱚᱣ ᱠᱟᱫᱟ ᱯᱮ?
ᱦᱮᱸ ᱱᱚᱛᱮ ᱦᱚᱸ ᱟᱨᱚᱢᱵᱷᱚ ᱜᱮ ᱦᱩᱭ ᱟᱠᱟᱱᱟ ᱦᱚᱸᱜᱼᱚᱭ᱾ ᱨᱚᱦᱚᱭ ᱪᱟᱹᱞᱩᱜ ᱠᱟᱱ ᱜᱮᱭᱟ ᱨᱚᱦᱚᱭᱮᱫ ᱠᱟᱱ ᱜᱮᱭᱟ ᱠᱚ᱾
ᱦᱮᱸ ᱦᱮᱸ᱾
ᱟᱫᱚ ᱮᱠᱷᱚᱱᱳ ᱟᱹᱣᱨᱤ ᱪᱟᱵᱟᱜᱼᱟ ᱮᱠᱷᱚᱱᱳ ᱪᱟᱞᱟᱜ ᱜᱮᱭᱟ ᱟᱭᱢᱟ ᱫᱤᱱ ᱜᱮ᱾
ᱦᱳᱭ
ᱟᱯᱮ ᱚᱱᱛᱮ ᱫᱚ ᱛᱤᱱᱟᱹᱜ ᱫᱷᱟᱣ ᱪᱟᱥ ᱦᱩᱭᱩᱜ ᱛᱮ?
ᱟ ᱱᱚᱛᱮ ᱫᱚ ᱦᱩᱭᱩᱜᱼᱟ᱾ ᱟᱻᱜ ᱵᱟᱨ ᱫᱷᱟᱣ, ᱵᱟᱨ ᱫᱷᱟᱣ ᱞᱮ ᱪᱟᱥᱟ ᱛᱚ᱾
ᱚ, ᱟᱪᱪᱷᱟ᱾ ᱵᱟᱝ ᱟᱞᱮ ᱥᱮᱜ ᱦᱚᱸ ᱵᱟᱨ ᱫᱷᱟᱣ ᱜᱮ᱾
ᱚ ᱟᱪᱪᱷᱟ ᱟᱪᱪᱷᱟ᱾
ᱟᱫᱚ ᱢᱮᱱᱫᱟᱹᱞᱤᱧ ᱡᱮ ᱟᱯᱮᱥᱮᱜ ᱛᱮᱢᱟ ᱵᱟᱨ ᱫᱷᱟᱣ ᱵᱚᱞᱮ ᱦᱩᱲᱩ ᱪᱟᱥ ᱵᱮᱜᱚᱨ ᱟᱨᱦᱚᱸ ᱪᱮᱜ ᱠᱚᱯᱮ ᱪᱟᱥ ᱛᱮ?
ᱚᱱᱟ ᱵᱮᱜᱚᱨ ᱫᱚ ᱟᱫᱚ ᱚᱱᱠᱟ ᱫᱚ ᱪᱮᱫ ᱦᱚᱸ ᱵᱟᱝ ᱜᱮ᱾
ᱱᱚᱠᱟ ᱥᱚᱵᱽᱡᱤ ᱠᱚ?
ᱵᱟᱝᱜᱮ ᱵᱟᱝᱜᱮ ᱚᱱᱟ ᱠᱚᱫᱚ ᱛᱟᱥ ᱫᱚ ᱦᱩᱭᱩᱜᱼᱟ ᱟᱫᱚ ᱠᱷᱩᱵ ᱠᱚᱢ ᱟᱨᱠᱤ ᱚᱱᱠᱟ ᱚᱲᱟᱜ ᱨᱮ ᱞᱟᱹᱜᱤᱫ ᱠᱚᱜᱮ᱾
ᱦᱮᱸ᱾
ᱚᱱᱠᱟ ᱡᱮ ᱟᱠᱷᱨᱤᱧ, ᱟᱠᱷᱨᱤᱧ ᱞᱟᱹᱜᱤᱫ ᱛᱮᱫᱚ ᱚᱱᱠᱟ ᱠᱚᱫᱚ ᱵᱟᱝ ᱜᱮ᱾
ᱩᱸ᱾
ᱵᱟᱫᱟᱢ ᱠᱟᱹᱴᱤᱡ ᱡᱟᱹᱥᱛᱤ ᱧᱚᱜ ᱞᱮ ᱪᱟᱥᱟ ᱟᱨᱠᱤ ᱵᱟᱫᱟᱢ᱾
ᱚᱸ ᱵᱟᱫᱟᱢ ᱯᱮ ᱪᱟᱥᱟ ᱡᱟᱹᱥᱛᱤ ᱧᱚᱜ?
ᱦᱮᱸ ᱦᱮᱸ ᱟᱯᱮ ᱥᱮᱱ ᱫᱚ ᱛᱟᱦᱚᱞᱮ ᱟᱞᱩ ᱫᱚ ᱠᱚ ᱪᱟᱥ ᱜᱮᱭᱟ ᱥᱮ ᱠᱚ ᱪᱟᱥ ᱜᱮᱭᱟ ᱥᱮ ᱵᱟᱝ?
ᱦᱮᱸ ᱟᱹᱞᱩ ᱠᱚ ᱪᱟᱥᱟ ᱠᱚ ᱛᱚᱨᱢᱩᱡᱽ ᱠᱚ ᱠᱚᱱᱰᱷᱟ ᱛᱟᱯᱚᱨᱮ ᱵᱷᱮᱱᱰᱤ
ᱯᱩᱨᱟᱹᱭ ᱟᱲᱟᱜ ᱠᱚ
ᱛᱮ ᱡᱷᱚᱛᱚ ᱞᱮᱠᱟᱱ ᱥᱚᱵᱡᱤ ᱠᱚᱜᱮ ᱪᱟᱥᱟ ᱚᱱᱛᱮ ᱫᱚ ᱵᱟᱝ?
ᱦᱮᱸ ᱦᱮᱸ ᱦᱮᱸ᱾ ᱟᱫᱚᱞᱤᱧ ᱢᱮᱱ ᱞᱮᱜᱮ ᱟᱯᱮ ᱚᱱᱛᱮ ᱢᱟ ᱵᱟᱫᱟᱢ ᱯᱮ ᱪᱟᱥᱟ᱾
ᱦᱮᱸ
ᱛᱟᱦᱚᱞᱮ ᱚᱱᱮ ᱵᱟᱫᱟᱢ ᱯᱮ ᱪᱟᱥ ᱮᱜ ᱠᱟᱱ ᱚᱱᱟ ᱵᱟᱫᱟᱢ ᱫᱚ ᱟᱫᱚ ᱪᱮᱫ ᱞᱮᱠᱟ ᱯᱮ ᱪᱟᱥᱟ?
ᱵᱟᱫᱟᱢ ᱫᱚ ᱱᱚᱝᱠᱟ ᱞᱟᱦᱟ ᱥᱤ ᱦᱩᱭᱩᱜᱼᱟ ᱵᱟᱹᱫ ᱟ ᱥᱤ ᱠᱟᱛᱮ ᱜᱮ, ᱚᱱᱟ ᱵᱟᱫᱟᱢ ᱨᱮᱱᱟᱜ ᱡᱟᱝ ᱴᱟᱜ᱾ ᱚᱱᱟ ᱛᱚᱯᱟ ᱤᱫᱤ ᱦᱩᱭᱩᱜ-ᱟ ᱟᱹᱨᱠᱤ᱾
ᱚᱻ ᱦᱮᱸ᱾
ᱡᱮᱢᱚᱱ ᱚᱱᱮ ᱠᱩᱸᱫᱽᱨᱤ ᱠᱚ ᱡᱟᱦᱟᱸ ᱞᱮᱠᱟ ᱠᱚ ᱨᱚᱦᱚᱭ ᱤᱫᱤᱭᱟ᱾
ᱠᱩᱸᱫᱽᱨᱤ ᱵᱟᱹᱞᱤᱧ ᱞᱟᱹᱭ ᱫᱟᱲᱮᱭᱟᱜ ᱠᱟᱱᱟ ᱪᱮᱫᱠᱟ ᱠᱚ ᱨᱚᱦᱚᱭᱟ, ᱡᱩᱫᱤ ᱵᱮᱱ ᱵᱟᱲᱟᱭ ᱠᱷᱟᱡ ᱛᱷᱚᱲᱟ ᱞᱟᱹᱭ ᱟᱹᱞᱤᱧ ᱵᱮᱱ᱾
ᱠᱩᱸᱫᱽᱨᱤ ᱵᱟᱹᱵᱤᱱ ᱧᱮᱞ ᱟᱠᱟᱟᱜ-ᱟ, ᱠᱩᱸᱫᱽᱨᱤ ᱫᱚ ᱵᱟᱹᱧ ᱞᱟᱹᱭ ᱟᱹᱵᱤᱱ ᱠᱟᱱᱟ᱾ ᱤᱭᱟᱹ, ᱟᱹᱞᱩ ᱡᱟᱦᱟᱸ ᱞᱮᱠᱟ ᱯᱮ ᱪᱟᱥᱟ ᱟᱹᱞᱩ ᱟᱹᱞᱩ᱾
ᱦᱮᱸ ᱦᱮᱸ᱾
ᱟᱹᱞᱩ ᱞᱟᱦᱟ ᱯᱮ ᱥᱤ ᱠᱮᱜ-ᱟ, ᱚᱱᱠᱟᱯᱮ ᱪᱟᱥᱟ ᱛᱚ ᱤᱧ ᱞᱟᱹᱭ ᱫᱟ ᱚᱠᱟ ᱞᱮᱠᱟ ᱯᱮ ᱪᱟᱥᱟ ᱤᱧ ᱦᱚᱧ ᱧᱮᱞ ᱵᱟᱲᱟ ᱟᱠᱟᱫᱟ ᱟᱹᱞᱩ ᱪᱟᱥ ᱫᱚ᱾ ᱞᱟᱦᱟ ᱯᱮ ᱥᱤ ᱠᱮᱜ-ᱟ, ᱟ ᱛᱟᱯᱚᱨᱮ ᱡᱟᱦᱟᱸ ᱫᱚ ᱚᱱᱮ ᱠᱟᱹᱴᱤᱡ ᱩᱪᱟᱹ ᱰᱷᱤᱯᱟᱹ ᱵᱟᱝ ᱯᱮ ᱠᱚᱨᱟᱣᱟ
ᱦᱮᱸ ᱦᱮᱸ ᱦᱮᱸ᱾
ᱡᱟᱦᱟᱸ ᱱᱟᱞᱟ ᱛᱟᱦᱮᱸᱱᱟ ᱤᱱᱟᱹ ᱯᱚᱨᱮ ᱠᱟᱹᱴᱤᱡ ᱩᱥᱩᱞ ᱛᱟᱦᱮᱸᱱᱟ ᱤᱱᱟᱹ ᱯᱚᱨᱮ ᱱᱟᱞᱟ ᱛᱟᱦᱮᱸᱱᱟ ᱚᱱᱠᱟ ᱯᱮ ᱠᱚᱨᱟᱣᱟ ᱥᱮ᱾
ᱦᱮᱸ ᱦᱮᱸ ᱚᱱᱟ ᱫᱚᱠᱚ ᱛᱚᱯᱟᱭᱟ ᱡᱮ ᱵᱚᱞᱮ
ᱦᱮᱸ ᱚᱱᱟ ᱪᱮᱛᱟᱱ ᱪᱮᱛᱟᱱ ᱛᱮ ᱦᱮ ᱛᱚᱯᱟ ᱤᱫᱤᱭᱟᱯᱮ ᱛᱟᱭ ᱛᱚ, ᱚᱱᱮ ᱚᱱᱠᱟ ᱜᱮ ᱚᱱᱟ ᱦᱚᱸ᱾
ᱚᱱᱟ ᱦᱚᱸ ᱚᱱᱠᱟ ᱜᱮ᱾
ᱦᱮᱸ ᱦᱮᱸ᱾
ᱚᱻ᱾ ᱟᱫᱚ ᱚᱱᱟ, ᱵᱟᱫᱟᱢ ᱪᱟᱥ ᱨᱮᱫᱚ ᱥᱟᱨ ᱪᱟᱯᱟᱱ ᱠᱚᱫᱚ ᱪᱮᱫ ᱠᱚᱯᱮ ᱮᱢᱛᱮ?
ᱥᱟᱨ ᱵᱚᱞᱛᱮ ᱥᱟᱨ ᱫᱚ ᱟᱹᱰᱤ ᱨᱚᱠᱚᱢ ᱥᱟᱨ ᱜᱮ ᱮᱢ ᱫᱚ ᱮᱢ ᱦᱩᱭᱩᱜ-ᱟ ᱟᱹᱨᱠᱤ᱾ ᱟᱨ ᱚᱱᱟ ᱫᱚ ᱥᱟᱨ ᱵᱮᱜᱚᱨ ᱵᱟᱝᱠᱷᱟᱱ ᱵᱟᱝ ᱦᱩᱭᱩᱜ-ᱟ ᱛᱚ᱾
ᱦᱩᱸ᱾
ᱟᱫᱚ ᱥᱟᱨ ᱛᱮᱜᱮ ᱚᱱᱟ ᱫᱚ, ᱵᱮᱥᱤᱨ ᱵᱷᱟᱜᱽ ᱱᱚᱛᱮ ᱫᱚ ᱨᱚᱦᱚᱭ ᱦᱩᱭᱩᱜ-ᱟ᱾
ᱦᱩᱸ
ᱡᱮᱢᱚᱱ ᱟᱵᱚ ᱡᱟᱦᱟᱸ ᱠᱷᱚᱛ ᱵᱚᱱ ᱞᱟᱹᱭᱟ, ᱟᱵᱚᱣᱟᱜ ᱫᱚ ᱦᱩᱭᱩᱜ ᱠᱟᱱᱟ ᱰᱟᱹᱝᱨᱤ ᱨᱤ ᱜᱩᱨᱤᱡ ᱟᱫᱚ ᱚᱱᱟ ᱠᱚᱫᱚ ᱟᱞᱮ ᱥᱮᱱ ᱫᱚ ᱩᱱᱟᱹ ᱮᱠᱴᱟ ᱫᱚ ᱵᱟᱞᱮ ᱵᱮᱵᱚᱦᱟᱨ ᱜᱮᱭᱟ, ᱟᱯᱮ ᱥᱮᱱ ᱜᱮ ᱚᱠᱟ ᱞᱮᱠᱟ ᱠᱚ ᱵᱮᱵᱚᱦᱟᱨᱟ ᱥᱮ ᱵᱟᱝ ᱟᱞᱮ ᱫᱚ ᱡᱟᱦᱟᱸ ᱢᱤᱫᱴᱟᱝ ᱧᱟᱢᱚᱜ-ᱟ ᱥᱟᱨ ᱨᱮᱱᱟᱜ ᱚᱱᱟ ᱠᱷᱚᱛ ᱟᱨ ᱢᱤᱫᱴᱟᱝ ᱧᱟᱢᱚᱜ-ᱟ ᱚᱱᱟ ᱠᱚᱜᱮᱞᱮ ᱡᱟᱹᱥᱛᱤ ᱵᱮᱵᱚᱦᱟᱨᱟ᱾
ᱚᱻ᱾
ᱟᱯᱮ ᱥᱮᱱ ᱫᱚ ᱪᱮᱫ ᱱᱚᱣᱟ ᱵᱮᱵᱚᱦᱟᱨ ᱜᱮᱭᱟ ᱯᱮ ᱡᱟᱹᱥᱛᱤ, ᱡᱟᱦᱟᱸ ᱜᱩᱨᱤᱡ
ᱩᱱ ᱦᱮᱸ ᱡᱮᱢᱚᱱ ᱜᱩᱲᱤᱡ ᱚᱱᱟ ᱠᱩᱭᱜ ᱫᱚ ᱵᱚᱞᱮ ᱟᱹᱣᱨᱤ ᱨᱚᱦᱚᱭ ᱨᱮ ᱡᱚᱠᱷᱚᱱ ᱠᱷᱮᱛ ᱠᱚ ᱚᱱᱟ ᱞᱟᱦᱟᱨᱮ ᱨᱚᱦᱚᱭ ᱠᱟᱛᱮᱜ ᱠᱷᱮᱛ ᱠᱚ ᱡᱮᱢᱚᱱ ᱛᱟᱦᱮᱸᱱ ᱜᱮᱭᱟ ᱥᱮ᱾ ᱟᱫᱚ ᱡᱮᱴᱟ ᱚᱱᱟ ᱜᱩᱨᱤᱡ ᱠᱚᱻ᱾ ᱰᱟᱝᱨᱟ ᱜᱚᱲᱟ ᱨᱮᱭᱟᱜ ᱚᱱᱟ, ᱠᱚ ᱡᱚᱜ ᱥᱟᱯᱷᱟ ᱠᱟᱛᱮᱜ ᱚᱱᱟ ᱫᱚ, ᱠᱩ ᱜᱤᱰᱤ ᱠᱟᱜ-ᱟ ᱢᱤᱫᱴᱷᱮᱱ᱾ ᱜᱤᱰᱤ ᱠᱟᱜ-ᱟ ᱡᱟᱛᱮ ᱚᱱᱟ ᱟᱵᱟᱨ, ᱵᱚᱞᱮ ᱠᱷᱮᱛ ᱨᱮᱠᱚ ᱜᱤᱰᱤ ᱫᱟᱲᱮᱜ
ᱦᱮᱸ
ᱚᱱᱟ ᱥᱟᱨ ᱚᱱᱟ ᱮᱢ ᱠᱟᱛᱮᱜ ᱛᱟᱯᱚᱨᱮ ᱠᱷᱮᱛ ᱠᱚ ᱥᱤ ᱠᱮᱜ ᱜᱮ᱾
ᱠᱷᱮᱛ ᱥᱤ ᱠᱟᱛᱮᱜ, ᱤᱱᱟᱹ ᱛᱟᱭᱚᱢ ᱫᱚ᱾ ᱟᱫᱚ ᱚᱱᱮ ᱦᱩᱲᱩ ᱠᱚᱠᱚ ᱪᱟᱥ ᱟᱠᱚ, ᱛᱟᱨᱯᱚᱨᱮ ᱢᱟ ᱦᱩᱲᱩ ᱠᱚ ᱪᱟᱥ ᱵᱟᱲᱟ ᱠᱟᱛᱮᱜ ᱢᱟ ᱚᱱᱮ, ᱤᱭᱟᱹ ᱠᱚᱠᱚ ᱮᱢ ᱜᱮᱭᱟ ᱠᱚ ᱚᱱᱮ ᱪᱟᱥᱟᱨ ᱪᱟᱯᱟᱱ ᱢᱟ ᱢᱮᱱᱟᱜ ᱜᱮ᱾
ᱦᱮᱸ ᱦᱮᱸ᱾ ᱱᱤᱛᱟᱹᱜ ᱫᱟᱜ ᱡᱟᱹᱲᱤ ᱦᱩᱭᱩᱜ ᱠᱟᱱᱟ ᱥᱮ ᱵᱟᱝ ᱚᱱᱛᱮ ᱫᱚ?
ᱵᱟᱝ ᱱᱤᱛᱟᱹᱜ ᱫᱚ ᱵᱟᱝ ᱦᱩᱭᱩᱜ ᱠᱟᱱᱟ ᱛᱟᱜ᱾ ᱛᱮᱦᱤᱧ ᱫᱚ ᱮᱠᱷᱚᱱᱚ ᱟᱹᱣᱨᱤᱭ ᱫᱟᱜ ᱡᱟᱹᱲᱤᱭᱟ᱾ ᱦᱚᱞᱟ ᱫᱚᱭ ᱫᱟᱜ ᱡᱟᱹᱲᱤ ᱠᱮᱜ ᱜᱮᱭᱟ᱾
ᱦᱮᱸ ᱟᱪᱪᱷᱟ ᱟᱪᱪᱷᱟ᱾
ᱟᱫᱚ ᱟᱯᱮ ᱥᱮᱫ ᱫᱚ ᱚᱱᱮ ᱫᱟᱜ ᱨᱮᱭᱟᱜ ᱟᱹᱰᱤ ᱚᱥᱩᱵᱤᱛᱟ᱾ ᱛᱟᱦᱚᱞᱮ ᱫᱚ ᱡᱟᱦᱟᱱᱟᱜ ᱵᱮᱵᱚᱥᱛᱟ ᱵᱚᱞᱮ ᱵᱟᱝ ᱦᱩᱭ ᱠᱟᱱᱟ?
ᱵᱟᱝ ᱜᱮ ᱚᱱᱠᱟ ᱡᱟᱦᱟᱱᱟᱜ ᱵᱮᱵᱚᱥᱛᱷᱟ ᱠᱚᱫᱚ ᱟ ᱵᱟᱝ ᱧᱟᱢ ᱠᱟᱱᱟ ᱟᱨᱠᱤ᱾ ᱥᱚᱨᱠᱟᱨ ᱠᱚᱴᱮᱜ ᱮᱠᱷᱚᱱ ᱫᱚ᱾ ᱵᱮᱵᱚᱥᱛᱷᱟ ᱫᱚ ᱵᱟᱞᱮ ᱧᱟᱢ ᱠᱟᱜᱼᱟ ᱟᱨᱠᱤ ᱟᱫᱚ ᱟ ᱢᱮᱥᱤᱱ ᱠᱚᱜᱮ ᱚᱱᱠᱟ ᱠᱤᱨᱤᱧ ᱵᱟᱲᱟ ᱦᱩᱭ ᱠᱟᱱᱟ ᱛᱚ᱾ ᱫᱟᱜ ᱟᱨᱮᱡ ᱢᱮᱥᱤᱱ ᱠᱚ᱾ ᱡᱟᱦᱟᱸ ᱠᱟᱹᱴᱤᱡ ᱠᱟᱹᱴᱤᱡ ᱜᱟᱹᱰᱤᱭᱟᱹ ᱠᱚ ᱢᱮᱱᱟᱜᱼᱟ᱾ ᱚᱱᱟ ᱜᱟᱹᱰᱤᱭᱟᱹ ᱠᱚᱨᱮ ᱠᱷᱚᱱ ᱜᱮ ᱠᱟᱹᱴᱤᱡ ᱫᱟᱜ ᱦᱟᱛᱟᱣ ᱦᱩᱭᱩᱜᱼᱟ᱾
ᱚ᱾
ᱵᱟᱝ ᱟ ᱚᱱᱠᱟ ᱠᱟᱛᱮᱜ ᱪᱟᱥ ᱟᱞᱮ ᱟᱞᱮ ᱱᱚᱛᱮ᱾
ᱚ᱾ ᱟᱫᱚ ᱱᱚᱝᱠᱟ ᱫᱟᱜ ᱨᱮᱭᱟᱜ ᱚᱥᱩᱵᱤᱫᱷᱟ ᱛᱟᱦᱮᱸᱞᱮᱱᱠᱷᱟᱱ ᱫᱚ ᱥᱮ ᱪᱟᱥ ᱨᱮᱫᱚ ᱟᱹᱰᱤ ᱮᱴᱠᱮᱴᱚᱲᱮ ᱦᱟᱹᱡᱩᱜ-ᱟ ᱥᱮ᱾
ᱦᱮᱸ ᱦᱮᱸ᱾ ᱟᱫᱚ ᱱᱚᱜᱼᱚᱭ ᱛᱮᱦᱮᱧ ᱜᱟᱯᱟ ᱫᱚ ᱟᱹᱰᱤ ᱟᱹᱰᱤ ᱜᱟᱱ ᱜᱮ ᱦᱟᱸᱜ ᱫᱟᱜ ᱡᱟᱹᱲᱤ ᱛᱮᱫᱚ ᱟᱫᱚ ᱫᱟᱜ ᱡᱟᱹᱲᱤᱭᱟᱞᱮ ᱠᱟᱱᱟᱭ᱾
ᱚ᱾
ᱥᱮ ᱟᱞᱮ ᱥᱮᱱ ᱫᱚ ᱱᱚᱣᱟ ᱡᱟᱦᱟᱱᱟᱜ ᱫᱟᱜ ᱨᱮᱱᱟᱜ ᱵᱮᱵᱚᱥᱛᱷᱟ ᱵᱟᱹᱱᱩᱜ ᱛᱮ ᱚᱱᱠᱟ ᱫᱟᱜ ᱡᱟᱹᱲᱤᱭᱟᱞᱮ ᱠᱟᱱᱟ ᱥᱮ ᱪᱮᱫ ᱚᱱᱟᱜᱮ ᱵᱟᱞᱮ ᱵᱩᱡᱽ ᱫᱟᱲᱮᱭᱟᱜ ᱠᱟᱱ᱾ ᱟᱫᱚ ᱚᱱᱟ ᱧᱮᱞᱛᱮ ᱟᱞᱮ ᱫᱚ ᱠᱟᱹᱴᱤᱡ ᱟᱸ ᱞᱚᱜᱮ ᱞᱟᱜᱮ ᱞᱟᱜᱮ ᱞᱮ ᱨᱮᱤᱭᱟᱹᱭᱫᱟ ᱟᱨᱠᱤ ᱨᱚᱦᱚᱭᱫᱟ᱾ ᱯᱚᱨᱮᱛᱮ ᱫᱟᱜᱟᱭ ᱥᱮ ᱵᱟᱭ ᱫᱟᱜᱟ
ᱦᱮᱸ᱾ ᱛᱟᱦᱚᱞᱮ ᱱᱤᱛᱚᱴᱟᱹᱜ ᱱᱤᱛᱟᱹᱜ ᱟᱥᱟᱲ ᱵᱚᱸᱜᱟ ᱚᱱᱠᱟ ᱢᱟ ᱱᱤᱛᱟᱹᱜ ᱢᱟᱭ ᱫᱟᱜ ᱤᱫᱤ ᱜᱮ᱾ ᱱᱤᱭᱟᱹ ᱛᱮᱫᱚ ᱠᱳᱱᱳ ᱵᱚᱞᱦᱮ ᱩᱱᱟᱹᱜ ᱮᱴᱠᱮᱴᱚᱬᱮ ᱫᱚ ᱵᱟᱝ ᱦᱩᱭᱩᱜ ᱛᱟᱯᱮᱭᱟ᱾ ᱠᱤᱱᱛᱩ ᱫᱷᱚᱨᱚᱢ ᱫᱤᱱᱜᱮ ᱛᱷᱚᱲᱟ ᱮᱸᱴᱠᱮᱴᱚᱲᱮ ᱦᱩᱭᱩᱜ ᱛᱟᱯᱮᱭᱟ ᱵᱟᱝ?
ᱦᱮᱸ, ᱦᱮᱸ ᱦᱮᱸ᱾ ᱫᱷᱚᱨᱚᱢ ᱫᱚ ᱟᱨᱦᱚ ᱮᱢ ᱟᱹᱰᱤ ᱡᱳᱨᱜᱮ ᱮᱴᱠᱮᱴᱚᱬᱮ ᱩᱱ ᱥᱚᱢᱚᱭ ᱫᱚ᱾
ᱛᱟᱦᱚᱞᱮ ᱠᱷᱟᱱ ᱫᱚ ᱛᱟᱦᱚᱞᱮ ᱛᱚᱠᱷᱚᱱ ᱫᱚ ᱚᱱᱟ ᱜᱟᱹᱰᱤᱭᱟᱹ ᱠᱷᱚᱱ ᱜᱮ ᱫᱟᱜ ᱯᱮ ᱦᱟᱛᱟᱣᱟ ᱟᱨ ᱯᱮ ᱪᱟᱥᱟ᱾
ᱦᱮᱸ ᱜᱟᱹᱰᱤᱭᱟᱹ ᱠᱷᱚᱱᱜᱮ ᱦᱟᱛᱟᱣ ᱵᱟᱲᱟ ᱦᱩᱭᱩᱜ-ᱟ ᱛᱚ᱾ ᱟᱫᱚ ᱜᱟᱹᱰᱤᱭᱟᱹ ᱦᱚᱸᱛᱚ ᱤᱱᱟᱹ ᱛᱮᱫᱚ ᱟᱸᱡᱮᱫᱚᱜᱼᱟ ᱟᱨᱠᱤ᱾
ᱦᱮᱸ ᱟᱱᱟ ᱜᱮᱛᱚ ᱛᱟᱞ ᱞᱮ ᱟᱸᱡᱮᱫ ᱞᱮᱱᱠᱷᱟᱱ ᱛᱚᱠᱷᱚᱱ ᱫᱚ ᱛᱤᱱᱟᱹᱜ ᱚᱥᱩᱵᱤᱫᱷᱟ ᱞᱟᱹᱭ ᱵᱮᱱ ᱥᱮ?
ᱟᱸ ᱟᱹᱰᱤᱜᱟᱱ ᱟᱹᱰᱤᱜᱟᱱ ᱮᱴᱠᱮᱴᱚᱬᱮ ᱞᱮ ᱯᱟᱲᱟᱜ-ᱟ ᱚᱱᱛᱮ
ᱟᱫᱚ ᱚᱱᱟ ᱨᱮᱭᱟᱜ
ᱟᱫᱚ ᱟᱯᱮ ᱥᱮᱱ ᱫᱚ ᱚᱱᱠᱟ ᱡᱟ ᱟᱸ ᱫᱟᱜ ᱨᱮᱱᱟᱜ ᱫᱚ ᱛᱟᱞᱦᱮ ᱠᱳᱱᱚ ᱮᱴᱠᱮᱴᱚᱬᱮ ᱵᱟᱹᱱᱩᱜ ᱛᱟᱯᱮᱭᱟ?
ᱵᱟᱝ ᱵᱟᱝ ᱟᱞᱮ ᱱᱚᱛᱮ ᱫᱚ ᱫᱟᱜ ᱨᱮᱭᱟᱜ ᱫᱚ ᱩᱱᱟᱹᱜ ᱮᱴᱠᱮ
ᱪᱮᱫ ᱠᱚ ᱛᱟᱦᱚᱞᱮ ᱚᱱᱠᱟ ᱵᱮᱵᱚᱥᱛᱟ ᱢᱮᱱᱟᱜ ᱛᱟᱯᱮᱭᱟ ᱚᱱᱛᱮ ᱫᱚ?
ᱱᱚᱛᱮ ᱫᱚ ᱚᱱᱮ ᱤᱭᱟᱹ ᱢᱮᱱᱟᱜᱼᱟ ᱥᱮᱞᱚ ᱠᱚ᱾
ᱟᱪᱪᱷᱟ ᱟᱪᱪᱷᱟ, ᱚᱱᱠᱟ ᱜᱟᱰᱟ ᱠᱚ, ᱱᱟᱹᱭ ᱠᱚ ᱵᱟᱹᱱᱩᱜᱼᱟ?
ᱜᱟᱰᱟ ᱫᱚ ᱵᱟᱹᱱᱩᱜᱼᱟ ᱱᱚᱛᱮ ᱫᱚ᱾ ᱟᱞᱮ ᱱᱚᱛᱮ ᱫᱚ ᱚᱱᱮ ᱥᱮᱞᱚ ᱢᱮᱱᱟᱜ ᱛᱮ ᱠᱳᱚᱱᱳ ᱚᱥᱩᱵᱤᱫᱷᱟ ᱜᱮ ᱵᱟᱹᱱᱩᱜᱼᱟ᱾ ᱚᱱᱟ ᱥᱮᱞᱚ ᱞᱚᱠᱷᱚᱱ ᱫᱟᱜ ᱦᱟᱛᱟᱣ ᱦᱳᱭᱳᱜ ᱜᱮᱭᱟ᱾
ᱦᱮᱸ, ᱦᱮᱸ
ᱱᱚᱛᱮ ᱫᱚ ᱵᱟᱨ ᱫᱷᱟᱣ, ᱵᱟᱝ ᱵᱟᱝ ᱱᱚᱛᱮ ᱫᱚ ᱠᱳᱱᱳ ᱥᱚᱢᱚᱥᱥᱟ ᱜᱮ ᱵᱟᱹᱱᱩᱜᱼᱟ᱾
ᱚᱱᱟ ᱦᱚᱛᱮᱜ ᱛᱮ ᱵᱟᱨ ᱫᱷᱟᱣ ᱪᱟᱹᱥ ᱦᱳᱭᱳᱜ ᱛᱟᱦᱮᱸᱱ ᱜᱮᱭᱟ ᱱᱚᱛᱮ ᱫᱚ᱾ ᱟᱫᱚ ᱵᱚᱞᱮ ᱵᱟᱹᱱᱩᱜ ᱨᱮᱦᱚᱸ ᱮᱴᱠᱮᱴᱚᱬᱮ ᱩᱱᱟᱹᱜ ᱵᱟᱹᱱᱩᱜ ᱨᱮᱦᱚᱸ ᱵᱚᱞᱮ ᱱᱚᱝᱠᱟ ᱢᱮᱱᱟᱜᱼᱟ ᱟᱞᱮ ᱥᱮᱫ ᱫᱚ ᱵᱚᱞᱮ ᱢᱤᱫ ᱫᱷᱟᱹᱨ ᱵᱚᱞᱮ ᱢᱤᱫ ᱥᱟᱭᱤᱰ ᱫᱚ ᱵᱚᱞᱮ ᱩᱱᱟᱹᱜ ᱵᱚᱞᱮ ᱥᱮᱞᱚ ᱵᱟᱹᱱᱩᱜ ᱟᱠᱟᱫ-ᱟ᱾ ᱟᱨ ᱢᱤᱫ ᱥᱟᱭᱤᱰ ᱡᱚ ᱢᱮᱱᱟᱜᱼᱟ ᱾ᱢᱤᱫ ᱥᱟᱭᱤᱰ ᱵᱟᱢ ᱪᱟᱥ ᱫᱟᱲᱮᱜ ᱨᱮᱦᱚᱸ ᱟᱨ ᱵᱚᱞᱮ ᱱᱤᱭᱟᱹ ᱥᱟᱭᱤᱰ ᱵᱟᱢ ᱪᱟᱹᱥ ᱫᱟᱲᱮᱭᱟᱜ ᱠᱷᱟᱡ ᱟᱨᱦᱚᱸ ᱦᱟᱱᱟ ᱥᱟᱭᱤᱰ ᱪᱟᱹᱥ ᱫᱟᱲᱮᱭᱟᱜᱼᱟ᱾ ᱚᱱᱠᱟ ᱢᱮᱱᱟᱜᱼᱟ᱾
ᱟᱪᱪᱷᱟ
ᱦᱩᱸ ᱛᱟᱦᱞᱮ ᱟᱯᱮᱫᱚ ᱚᱱᱛᱮ ᱫᱚ ᱚᱲᱟᱜ ᱨᱮᱭᱟᱜ ᱚᱲᱟᱜ ᱨᱮᱭᱟᱜ ᱜᱮ ᱠᱷᱮᱛ ᱛᱟᱯᱮ ᱥᱮ ᱱᱚᱝᱠᱟ ᱠᱸᱤᱥᱟᱹᱬ ᱠᱚᱣᱟᱜ ᱯᱮ ᱪᱟᱥᱚᱜ ᱛᱮ?
ᱵᱟᱝ-ᱟ, ᱚᱲᱟᱜ ᱠᱚᱨᱮᱱᱟᱜ ᱜᱮ ᱪᱟᱥ ᱵᱟ ᱠᱤᱥ ᱠᱚ ᱚᱵᱮᱥᱚᱱ ᱫᱚ ᱟᱯᱮ ᱥᱮᱱ ᱫᱚ ᱠᱤᱥᱟᱹᱬ ᱠᱚᱣᱟᱜ ᱯᱮ ᱪᱟᱥᱟ ᱥᱮ?
ᱦᱮᱸ ᱟᱞᱮ ᱫᱚ ᱱᱤᱡᱚᱥᱥᱚ ᱠᱷᱮᱛ ᱫᱚ ᱚᱱᱠᱟ ᱫᱚ ᱵᱟᱹᱱᱩᱜ ᱛᱟᱞᱮᱭᱟ᱾ ᱠᱤᱥᱟᱹᱲᱟᱜ ᱜᱮᱞᱮ ᱪᱟᱥᱚᱜ ᱛᱟᱦᱮᱱ ᱜᱮᱭᱟ᱾ ᱟᱫᱚ ᱱᱚᱜᱼᱚᱭ ᱱᱤᱭᱟᱹ ᱥᱚᱢᱚᱭ ᱫᱚ ᱱᱚᱜᱼᱚᱭ ᱱᱤᱛᱳᱜ ᱪᱟᱥᱚᱜ ᱠᱟᱱ ᱡᱮᱴᱟ
ᱚᱱᱟ ᱫᱚ ᱪᱟᱹᱥ ᱠᱟᱛᱮᱜ ᱡᱚᱠᱷᱚᱱᱮᱢ ᱨᱟᱠᱟᱵ-ᱟ ᱥᱮ, ᱨᱟᱠᱟᱵ ᱠᱟᱛᱮᱜ ᱚᱱᱟ ᱫᱟᱞ ᱵᱟᱲᱟ ᱠᱟᱛᱮ ᱡᱮᱴᱟ ᱦᱟᱹᱴᱤᱧ ᱦᱩᱭᱩᱜᱼᱟ᱾
ᱦᱮᱸᱻ
ᱚᱱᱟᱫᱚ ᱥᱚᱢᱟᱱ ᱥᱚᱢᱟᱱ ᱦᱟᱹᱴᱤᱧ ᱠᱟᱛᱮ ᱵᱷᱟᱜᱚᱜᱼᱟ᱾
ᱟᱪᱪᱷᱟ ᱟᱪᱪᱷᱟ ᱛᱟᱦᱚᱞᱮ ᱚᱱᱟ ᱫᱚ ᱡᱟᱦᱟᱸ ᱫᱚᱠᱚ ᱞᱟᱹᱭᱟ ᱵᱷᱟᱜᱽ ᱪᱟᱹᱥ ᱚᱱᱟ ᱫᱚ ᱵᱷᱟᱜᱽ ᱪᱟᱹᱥ᱾
ᱦᱩᱸ ᱚᱱᱟ ᱫᱚ ᱵᱷᱟᱜ ᱪᱟᱹᱥ ᱟᱨ ᱡᱚᱠᱷᱚᱱ ᱫᱷᱚᱨᱚᱱ ᱨᱮ ᱡᱮᱴᱟ ᱞᱮ ᱨᱚᱦᱚᱭᱟ, ᱚᱱᱟ ᱫᱷᱚᱨᱚᱱ ᱨᱮᱫᱚ ᱞᱟᱵᱷ ᱢᱮᱱᱟᱜ ᱠᱟᱫᱟ ᱟᱢ ᱡᱟᱦᱟᱸᱛᱤᱱᱟᱹᱜ ᱠᱷᱮᱛ ᱢᱮᱱᱟᱜᱼᱟ, ᱪᱟᱹᱥ ᱫᱟᱲᱮᱭᱟᱜ- ᱟᱢ ᱚᱱᱟ ᱫᱚ ᱟᱢᱟᱜ ᱜᱮ ᱦᱩᱭᱩᱜ ᱛᱟᱢᱟ᱾
ᱟᱪᱪᱷᱟ, ᱟᱪᱪᱷᱟ ᱚᱻ ᱟᱞᱮ ᱥᱮᱫ ᱱᱚᱝᱠᱟ ᱢᱮᱱᱟᱜᱼᱟ ᱵᱷᱟᱜ ᱪᱟᱥ ᱵᱚᱱᱫᱚᱠ ᱟᱠᱚ ᱟᱨᱦᱚᱸ᱾ ᱵᱚᱱᱫᱷᱚᱠ ᱟᱵᱚᱱ ᱵᱚᱱᱫᱷᱚᱠ ᱫᱚ ᱚᱠᱟᱞᱮᱠᱟ ᱠᱚ ᱵᱚᱱᱫᱚᱜᱼᱟ?
ᱟᱞᱮ ᱱᱚᱛᱮ ᱫᱚ ᱚᱱᱮ ᱡᱮᱢᱚᱱ ᱵᱚᱱᱫᱚᱠ ᱫᱚ ᱚᱝᱠᱟ ᱠᱚ ᱵᱚᱱᱫᱚᱜᱼᱟ ᱡᱩᱫᱤ ᱚᱲᱟᱜ ᱨᱮ ᱮᱸᱴᱠᱮᱴᱚᱬᱮ ᱦᱩᱭᱱᱟ ᱴᱟᱠᱟ ᱯᱚᱭᱥᱟ ᱠᱚ ᱵᱟᱝ ᱵᱟᱹᱱᱩᱜ ᱟᱱᱟ ᱛᱟᱞᱦᱮ ᱫᱚ ᱚᱱᱟ ᱠᱷᱮᱛ ᱵᱚᱱᱫᱚᱠ ᱠᱟᱛᱮ ᱟᱢ ᱪᱟᱹᱥ ᱫᱟᱲᱮᱭᱟᱜ-ᱟᱢ᱾ ᱟᱫᱚ ᱚᱠᱚᱭ ᱫᱚ ᱱᱚᱝ ᱚᱠᱟ ᱠᱚ ᱵᱚᱱᱫᱚᱠᱼᱟ ᱡᱮ, ᱤᱭᱟᱹ ᱤᱧ ᱯᱚᱭᱥᱟᱧ ᱡᱚᱜᱟᱲ ᱞᱮᱠᱷᱟᱱ ᱠᱷᱟᱡ ᱜᱮ ᱟᱢ ᱤᱧᱟᱹᱜ ᱠᱷᱮᱛ ᱮᱢ ᱦᱳᱭᱳᱜ ᱛᱟᱢᱟ ᱵᱚᱞᱮ ᱚᱱᱠᱟ ᱟᱨ ᱟᱫᱚᱢ ᱠᱚ ᱫᱚ ᱚᱱᱠᱟ ᱡᱮ ᱤᱧ ᱟᱢ ᱯᱟᱸᱪ ᱵᱚᱪᱷᱚᱨ ᱥᱮ ᱫᱚᱥ ᱫᱚᱥ ᱵᱚᱪᱷᱚᱨ ᱪᱟᱥᱚᱜ ᱢᱮ ᱛᱟᱨᱯᱚᱨᱮ ᱤᱧ ᱤᱧᱟᱹᱜ ᱠᱷᱮᱛ ᱦᱟᱛᱟᱣᱟ᱾
ᱚ ᱟᱪᱪᱷᱟ ᱟᱪᱪᱷᱟ, ᱦᱮᱸ ᱚᱱᱠᱟ ᱜᱮ ᱟᱞᱮ ᱥᱮᱱ ᱦᱚᱸ᱾